ᱦᱮᱞᱳ ᱦᱮᱞᱳ ᱦᱮᱸ ᱜᱚᱝᱠᱮ ᱨᱚᱲ ᱵᱟᱝ ᱟᱢᱚᱢᱚᱜ ᱠᱟᱱ ᱛᱟᱵᱤᱱᱟ
ᱦᱟᱸ ᱱᱤᱛᱳᱜ ᱵᱤᱱ ᱟᱸᱡᱚᱢ ᱮᱫᱟ ᱱᱟᱯᱟᱭ ᱛᱮᱵᱮᱱ ᱟᱸᱡᱚᱢ ᱫᱟᱛᱚ ᱦᱮᱸ ᱜᱚᱝᱠᱮ ᱛᱟᱦᱞᱮ ᱚᱲᱟᱜ ᱠᱚᱨᱮ ᱫᱚ ᱱᱟᱯ ᱱᱟᱯᱟᱭ ᱵᱟᱲᱟ ᱜᱮᱛᱚ ᱟᱹᱞᱤᱧ ᱫᱚ ᱜᱚᱝᱠᱮ ᱚᱲᱟᱜ ᱠᱚᱨᱮ ᱜᱮ ᱚᱻ
ᱚ ᱚᱠᱟᱨᱮ ᱢᱮᱱᱟᱜ
ᱟᱨ ᱦᱮᱸ ᱜᱚᱝᱠᱮ ᱤᱭᱟᱹ ᱟᱨ ᱚᱲᱟᱜ ᱠᱚᱨᱮ ᱡᱷᱚᱛᱚ ᱜᱮ ᱱᱟᱯᱟᱭ ᱜᱮᱛᱚ ᱵᱟᱝ
ᱦᱮᱸ ᱚᱲᱟᱜ ᱠᱚᱨᱮ ᱱᱟᱯᱟᱭ ᱜᱮ ᱟᱯᱮ ᱜᱮ ᱜᱚᱝᱠᱮ ᱪᱮᱫ ᱞᱮᱠᱟ ᱢᱮᱱᱟᱜ ᱯᱮᱭᱟ
ᱦᱟᱸ ᱟᱞᱮ ᱦᱚᱸ ᱜᱚᱝᱠᱮ ᱱᱟᱯᱟᱭ ᱜᱮ ᱟ ᱜᱚᱝᱠᱮ ᱤᱭᱟᱹ ᱪᱟᱨᱟ ᱠᱚᱫᱚ ᱯᱮ ᱜᱤᱲᱤ ᱪᱟᱵᱟ ᱠᱟᱫᱟ ᱥᱮ ᱵᱟᱝ
ᱦᱮᱸ ᱜᱤᱰᱤ ᱪᱟᱵᱟᱣ ᱠᱟᱫᱟᱞᱮ ᱟᱯᱮ ᱜᱮ ᱜᱤᱰᱤ ᱠᱮᱫᱟ ᱯᱮᱥᱮ ᱵᱟᱝ
ᱦᱟᱸ ᱦᱟᱸ ᱟᱞᱮ ᱦᱚᱸ ᱜᱚᱝᱠᱮ ᱜᱤᱰᱤ ᱪᱟᱵᱟ ᱠᱟᱫᱟᱞᱮ ᱪᱟᱵᱟ ᱫᱚ ᱛᱟᱦᱚᱞᱮ ᱜᱚᱝᱠᱮ ᱛᱮᱦᱮᱧ ᱫᱟᱜ ᱫᱟᱭ ᱥᱮ ᱦᱮᱸ ᱜᱚᱝᱠᱮ ᱛᱮᱦᱮᱧ ᱫᱚ ᱫᱟᱜ ᱫᱟᱭ ᱫᱟᱜ ᱫᱟ ᱱᱚᱛᱮ ᱫᱚ ᱚᱱᱛᱮ ᱟᱯᱮᱥᱮᱫ
ᱟᱞᱮ ᱥᱮᱫ ᱫᱚ ᱨᱤᱢᱤᱞ ᱠᱟᱫᱟᱭ
ᱚ ᱫᱟᱜ ᱫᱚ ᱵᱟᱭ ᱫᱟᱜ ᱮᱫᱟ
ᱫᱟᱜ ᱫᱚ ᱵᱟᱭ ᱫᱟᱜ ᱫᱟ ᱮᱦᱮᱜ ᱮᱦᱮᱜ ᱥᱩᱫᱩ ᱨᱤᱢᱤᱞ ᱠᱟᱫᱟᱭ ᱚᱱᱟ ᱫᱟᱜ ᱫᱚ ᱵᱟᱭ ᱫᱟᱜ
ᱚ ᱜᱚᱢᱠᱮ ᱛᱟᱦᱚᱞᱮ ᱦᱳᱲᱳ ᱠᱚ ᱛᱤᱱ ᱵᱟᱨ ᱯᱮ ᱪᱟᱥᱟ ᱵᱚᱨᱥᱟ ᱨᱮᱦᱚᱸ ᱯᱮ ᱪᱟᱥᱟ ᱦᱳᱲᱳ
ᱦᱮᱸ ᱵᱚᱨᱥᱟ ᱞᱮ ᱪᱟᱥᱟ
ᱚ ᱟᱨ ᱢᱟᱱᱮ ᱟᱨ ᱢᱟᱱᱮ ᱤᱭᱟᱹ ᱚᱱᱟ ᱫᱷᱚᱨᱚᱱ ᱥᱚᱢᱚᱭ ᱮᱸ ᱦᱮᱞᱳ ᱟᱸᱡᱚᱢ ᱫᱟᱵᱤᱱ
ᱦᱮᱸ ᱟᱡᱚᱢ ᱫᱟᱞᱤᱧ ᱜᱚᱢᱠᱮ ᱛᱟᱦᱚᱞᱮ ᱪᱮᱫ ᱵᱤᱱ ᱪᱤᱠᱟᱹᱭ ᱫᱟ ᱫᱷᱚᱨᱚᱱ ᱥᱚᱢᱚᱭ ᱪᱟᱥ ᱜᱮᱭᱟᱞᱮ
ᱚ ᱜᱚᱝᱠᱮ ᱚᱲᱟᱜ ᱨᱮ ᱨᱮᱜᱮ ᱢᱮᱱᱟᱜ ᱞᱤᱧᱟᱹ ᱦᱮᱸ ᱟᱨ ᱫᱟᱜ ᱮᱫ ᱠᱷᱟ. ᱛᱤᱨ ᱛᱮ ᱟᱪᱪᱷᱟ ᱠᱷᱟ. ᱞᱤ ᱟᱪᱷᱟᱲᱟ ᱦᱳᱭᱳᱜ ᱞᱟᱹᱜᱤᱫ ᱛᱟᱦᱚᱞᱮ ᱫᱟᱜ ᱵᱟᱝ ᱪᱟᱞᱟᱣ ᱫᱟᱲᱮ ᱠᱟᱫᱟᱞᱤᱧ ᱦᱮᱸ
ᱵᱟᱝ ᱪᱟᱞᱟᱣ ᱫᱟᱲᱮ ᱠᱟᱫᱟᱞᱤᱧ ᱦᱮ
ᱟᱨ ᱛᱟᱦᱚᱞᱮ ᱜᱚᱝᱠᱮ ᱟᱯᱮ ᱫᱚ ᱪᱟᱨᱟ ᱠᱚᱫᱚ ᱯᱮ ᱪᱮᱠᱟᱭᱟ ᱢᱟᱱᱮ ᱵᱚᱛ ᱨᱮᱯᱮ ᱜᱤᱲᱤᱭᱟ ᱥᱮ ᱟᱪᱷᱲᱟ ᱭᱟ ᱯᱮ
ᱟᱪᱷᱲᱟᱭᱟᱞᱮ
ᱚ ᱚ ᱛᱟᱦᱚᱞᱮ ᱜᱚᱝᱠᱮ ᱪᱮᱫᱠᱟ ᱠᱟᱛᱮ ᱯᱮ ᱟᱪᱷᱲᱟᱭᱟ ᱠᱟᱹᱴᱤᱡ ᱞᱟᱹᱭ ᱵᱤᱱ ᱞᱟᱹᱭ ᱞᱮᱠᱷᱟᱱ ᱵᱷᱟᱜᱮ ᱠᱚᱜᱼᱟ ᱾
ᱟᱸᱡᱚᱢ ᱫᱟ ᱜᱚᱝᱠᱮ
ᱟᱸᱡᱚᱢ ᱫᱟ ᱜᱟᱝᱠᱮ? ᱦᱮᱸ ᱜᱚᱝᱠᱮ ᱟᱸᱡᱚᱢ ᱫᱟ ᱾
ᱦᱮᱸ ᱢᱟᱱᱮ ᱟᱹᱞᱤᱧ ᱡᱟᱦᱟᱸ ᱞᱤᱧ ᱞᱟᱹᱭ ᱫᱟ ᱢᱟᱱᱮ ᱵᱟᱲᱟᱭᱟᱵᱤᱱ ᱪᱮᱠᱟ ᱠᱟᱛᱮ ᱟᱪᱷᱲᱟᱭᱟᱠᱚ ᱥᱮ ᱟᱹᱞᱤᱧ ᱜᱮᱞᱤᱧ ᱞᱟᱹᱭᱟ
ᱠᱚ ᱥᱮ ᱟ. ᱞᱤᱧ ᱜᱮᱞᱤᱧ ᱞᱟ. ᱭᱟ ᱟᱵᱮᱱ ᱜᱮ ᱵᱮᱱ ᱞᱟᱹᱭ ᱵᱮᱱ ᱛᱚ
ᱚ ᱦᱮᱸ ᱜᱚᱝᱠᱮ ᱟᱹᱞᱤᱧ ᱜᱮᱞᱤᱧ ᱞᱟᱹᱭ ᱫᱟ ᱞᱟᱹᱭ ᱵᱚᱞᱛᱮ ᱱᱚᱝᱠᱟ ᱠᱟ ᱟᱞᱮ ᱫᱚᱞᱮ ᱟᱪᱷᱲᱟᱭᱟ ᱜᱚᱝᱠᱮ ᱚᱱᱮ ᱦᱩᱲᱩ ᱠᱚ ᱢᱤᱫ ᱫᱤᱱ ᱫᱚ ᱢᱟᱱᱮ ᱨᱚᱦᱚᱲ ᱦᱩᱲᱩ ᱜᱮᱞᱮ ᱞᱚᱦᱚᱫᱟ ᱫᱟᱜ ᱨᱮ ᱫᱟᱜ ᱨᱮ ᱞᱚᱦᱚ ᱠᱟᱛᱮ ᱚᱱᱟ ᱜᱚᱝᱠᱮ ᱪᱷᱟᱠᱟᱣ ᱟᱞᱮ
ᱪᱷᱟᱠᱟᱣ ᱢᱟᱱᱮ ᱨᱚᱦᱚᱲ ᱤᱭᱟᱹ ᱠᱟᱛᱮ ᱫᱟᱜ ᱠᱷᱚᱱᱟᱜ ᱞᱮ ᱪᱷᱟᱠᱟᱣ ᱠᱮᱫᱟ ᱪᱷᱟᱠᱟᱣ ᱠᱟᱛᱮ ᱢᱤᱫᱴᱮᱱ ᱤᱭᱟᱹ ᱨᱮᱞᱮ ᱫᱚᱦᱚᱭᱟ ᱴᱷᱮᱠᱟ ᱠᱚᱨᱮ ᱟᱨ ᱴᱷᱮᱠᱟ ᱨᱮ ᱫᱚᱦᱚ ᱠᱟᱛᱮ ᱚᱱᱟ ᱫᱚ ᱵᱩᱥᱩᱵ ᱛᱮᱞᱮ ᱯᱚᱴᱚᱢ ᱠᱟᱜᱼᱟ ᱯᱚᱴ ᱠᱚᱡ ᱦᱚᱪᱚ ᱟᱞᱮ ᱯᱚᱴᱠᱚᱡ ᱠᱟᱛᱮ ᱜᱚᱝᱠᱮ ᱞᱟᱦᱟ ᱫᱤᱱ ᱛᱮ ᱚᱱᱟ ᱥᱮ ᱰᱟᱝᱨᱤ ᱱᱟᱦᱮᱞᱛᱮ ᱠᱤ ᱴᱟᱠᱴᱟᱨ ᱛᱮ ᱥᱤ ᱠᱟᱛᱮ ᱚᱱᱟ ᱞᱚᱥᱚᱫᱟᱞᱮ ᱞᱚᱥᱚᱫ ᱠᱟᱛᱮ ᱚᱱᱟ ᱦᱩᱲᱩ ᱞᱮ ᱢᱟᱱᱮ
ᱯᱚᱴᱠᱚᱡᱚᱜᱼᱟ ᱯᱚᱴᱠᱚᱡ ᱞᱮᱱᱠᱷᱟᱱ ᱜᱮ ᱟᱫᱚ ᱚᱱᱟ ᱦᱩᱲᱩ ᱟᱫᱚ ᱞᱚᱥᱚᱫ ᱨᱮᱞᱮ ᱪᱷᱩᱲᱭᱟᱹᱣᱼᱟ ᱾ ᱦᱮ ᱪᱷᱩᱲᱭᱟ. ᱣ ᱠᱟᱛᱮ ᱜᱮ ᱟᱫᱚ ᱚᱱᱠᱟ ᱵᱷᱟᱵ ᱛᱮᱜᱮ ᱞᱮ ᱤᱭᱟᱹᱭᱟ ᱦᱮᱸ ᱟᱨ ᱠᱟᱹᱴᱤᱡ ᱮ ᱫᱚ ᱫᱟᱜ ᱪᱟᱨᱤᱫᱤᱠᱮ ᱞᱮ ᱛᱚᱞ ᱛᱚᱸᱵᱟ ᱠᱟᱜᱼᱟ ᱾ ᱚᱱᱠᱟ ᱛᱮᱜᱮ ᱤᱭᱟᱹᱭ ᱦᱩᱭᱩᱜᱼᱟ ᱜᱚᱝᱠᱮ ᱛᱟᱦᱞᱮ ᱟᱹᱵᱤᱱ ᱫᱚ ᱪᱮᱫ ᱠᱚᱵᱤᱱ ᱪᱤᱠᱟᱹ ᱵᱟᱲᱟᱭᱟ ᱤᱭᱟᱹ ᱫᱚ ᱪᱟᱥ ᱠᱟᱹᱢᱤ ᱥᱮ ᱟᱨᱚ ᱡᱟᱦᱟᱱᱟᱜ ᱵᱟᱝ ᱡᱟᱦᱟᱸ ᱪᱤᱠᱟᱹᱭᱟ?
ᱟᱹᱞᱤᱧ ᱫᱚ ᱪᱟᱥ ᱠᱟᱹᱢᱤ ᱦᱚᱸᱞᱤᱧ ᱮᱸ ᱟ ᱦᱚᱞᱟ ᱢᱟᱸᱫᱮᱨ ᱜᱮ᱾ ᱵᱟᱨᱦᱮ ᱞᱤᱧ ᱛᱟᱦᱮᱱᱟ ᱜᱚᱝᱠᱮ᱾
ᱚ, ᱚ᱾
ᱛᱟᱦᱚᱞᱮ ᱜᱚᱝᱠᱮ ᱵᱟᱭᱨᱮ ᱨᱮᱫᱚ ᱠᱳᱢᱯᱟᱱᱤ ᱠᱟᱹᱢᱤ ᱵᱤᱱ ᱪᱟᱞᱟᱜ ᱜᱮᱭᱟ ᱵᱟᱝ?
ᱦᱮᱸ ᱠᱳᱢᱯᱟᱱᱤ ᱠᱟᱹᱢᱤ ᱠᱩ᱾
ᱚᱸ᱾ ᱚ ᱛᱟᱦᱚᱞᱮ ᱜᱚᱝᱠᱮ ᱤᱭᱟᱹ ᱟᱯᱮ ᱥᱮᱫ ᱫᱚ ᱛᱟᱦᱚᱞᱮ ᱦᱮᱸ ᱟᱹᱞᱤᱧ ᱫᱚ ᱜᱚᱝᱠᱮ ᱚᱲᱟᱜ ᱠᱚᱨᱮ ᱜᱮ ᱮᱸ᱾ ᱟᱹᱞᱤᱧ ᱫᱚ ᱥᱤᱢ ᱠᱚᱞᱤᱧ ᱪᱟᱥ ᱠᱚ ᱜᱮᱭᱟ ᱦᱮᱸ᱾
ᱚᱸ᱾
ᱛᱟᱦᱚᱞᱮ ᱚᱱᱠᱟ ᱵᱷᱟᱵ ᱛᱮᱜᱮ ᱡᱤᱭᱚᱱ ᱠᱚ ᱠᱷᱟᱸᱰᱟᱣ ᱦᱩᱭᱩᱜ ᱠᱟᱱᱟ᱾ ᱦᱮᱸ ᱟᱫᱚ ᱜᱚᱝᱠᱮ ᱪᱮᱫ ᱞᱤᱧ ᱞᱟᱹᱭᱫᱟ ᱞᱟᱹᱭ ᱫᱟᱞᱤᱧ ᱡᱮ ᱮᱸ ᱟᱹᱭ ᱟᱯᱮ ᱫᱚ ᱛᱟᱦᱚᱞᱮ ᱱᱮ ᱵᱩᱨᱩ ᱫᱤᱥᱚᱢ ᱠᱟᱱᱟ ᱯᱮ ᱥᱮ ᱵᱩᱨᱩ ᱫᱤᱥᱚᱢ ᱫᱚ ᱵᱟᱝ?
ᱵᱩᱨᱩ ᱫᱤᱥᱚᱢ ᱫᱚ ᱵᱟᱝ ᱠᱟᱱᱟᱞᱮ᱾
ᱚᱸ᱾
ᱛᱟᱦᱚᱞᱮ ᱜᱚᱝᱠᱮ ᱢᱟᱱᱮ ᱮᱸ ᱦᱩᱞ ᱢᱟᱦᱟ ᱠᱚᱯᱮ ᱢᱟᱱᱟᱣ ᱜᱮᱭᱟ ᱥᱮ ᱵᱟᱝ?
ᱦᱮᱸ ᱢᱟᱱᱟᱣ ᱜᱮᱭᱟ ᱞᱮ ᱦᱩᱞ ᱢᱟᱦᱟ ᱠᱚᱫᱚ᱾
ᱚ᱾ ᱛᱟᱦᱚᱞᱮ ᱟᱯᱮ ᱜᱟᱶᱛᱟ ᱯᱟᱦᱟᱴᱟ ᱠᱷᱚᱱ ᱜᱮᱯᱮ ᱢᱟᱱᱟᱣᱟ? ᱥᱮ ᱵᱟᱭᱨᱮ ᱨᱮ ᱢᱟᱱᱮ ᱯᱟᱥ ᱯᱟᱹᱥᱟᱹᱲᱤ ᱟᱹᱛᱩ ᱠᱚᱨᱮ ᱪᱮᱜᱠᱟ ᱞᱮᱠᱟ? ᱦᱮᱸ, ᱞᱟᱹᱭ ᱵᱤᱱ᱾
ᱦᱮᱸ, ᱞᱟᱹᱭᱵᱤᱱ ᱵᱟᱹᱞᱤᱧ ᱟᱸᱡᱚᱢ ᱞᱮᱫᱟ᱾
ᱢᱮᱱᱫᱟᱞᱤᱧ ᱟ ᱢᱟᱱᱮ ᱟᱹᱛᱳ ᱠᱚᱨᱮ ᱜᱮᱠᱚ ᱢᱟᱱᱟᱣ ᱟᱯᱮ ᱥᱮ ᱵᱟ-ᱵᱟᱭᱨᱮ ᱟᱹᱛᱳ ᱚᱱᱠᱟ
ᱚ ᱟᱞᱮ ᱟᱹᱛᱳ ᱠᱚᱨᱮᱜ ᱜᱮ ᱵᱟᱨᱮ ᱨᱮᱦᱚ ᱦᱩᱭᱩᱜ-ᱟ ᱟᱹᱛᱩ ᱨᱮᱦᱚ᱾
ᱚ᱾ ᱛᱟᱦᱚᱞᱮ ᱜᱚᱝᱠᱮ ᱪᱮᱜ ᱠᱚ ᱚᱱᱩᱥᱴᱷᱟᱱ ᱯᱮ ᱫᱚᱦᱚᱭᱟ ᱚᱱᱟ ᱠᱟᱹᱴᱤᱡ ᱞᱟᱹᱭ ᱞᱮᱠᱷᱟᱱ ᱵᱷᱟᱜᱮ ᱠᱚᱜ-ᱟ᱾
ᱩᱱᱩᱥᱴᱟᱱ ᱵᱚᱞᱛᱮ ᱚᱱᱮ ᱮᱱᱮᱡ ᱥᱮᱨᱮᱧ ᱠᱚ ᱦᱩᱭᱩᱜ ᱛᱟᱦᱮᱱᱟ ᱟᱨ ᱚᱱᱮ ᱪᱤᱜ ᱚᱱᱟ ᱢᱟᱱᱮ ᱚᱱᱠᱟ ᱯᱷᱟᱱᱥᱮᱱ ᱠᱳ ᱩᱫᱩᱜ ᱵᱟᱲᱟᱭᱟ᱾
ᱚ᱾
ᱟᱨ ᱤᱭᱟᱹ ᱮᱸᱻ ᱟ ᱠᱚᱢᱯᱤᱴᱤᱥᱮᱱ ᱦᱚᱸ ᱦᱩᱭᱩᱜ ᱛᱷᱮᱱᱟ᱾
ᱚ-ᱚ᱾
ᱪᱮᱱᱠᱟ ᱠᱚᱢᱯᱤᱴᱤᱥᱮᱱ ᱡᱟᱛᱨᱟ ᱞᱮᱠᱟ᱾
ᱦᱮᱸ ᱦᱮᱸ ᱮᱸ ᱮᱠᱟᱝᱠᱚ ᱱᱟ ᱴᱚᱠ ᱞᱮᱠᱟ ᱵᱟᱝ ᱦᱮᱸ, ᱦᱮᱸ ᱟᱹᱰᱤ ᱱᱟᱯᱟᱭ ᱦᱮᱸ᱾
ᱚ ᱜᱚᱝᱠᱮ ᱛᱟᱦᱚᱞᱮ ᱢᱟ ᱱᱤᱭᱟᱹ ᱵᱮᱲᱟ ᱫᱚ ᱱᱚᱝᱠᱟ ᱜᱮ ᱢᱟ᱾
ᱦᱮᱸ ᱜᱚᱝᱠᱮ ᱴᱤᱠ ᱜᱮᱭᱟ᱾